ᱦᱮᱸ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ ᱾
ᱚ ᱪᱮᱫ ᱮᱢ ᱪᱮᱠᱟᱭ ᱫᱟ?
ᱪᱮᱫ ᱦᱚᱸ ᱵᱟᱝᱟ ᱚᱲᱟᱜ ᱠᱚᱨᱮᱜ ᱜᱮ, ᱟᱯᱮ ᱫᱚ?
ᱟᱞᱮ ᱦᱚᱸ ᱚᱲᱟᱜ ᱨᱮᱜᱮ, ᱱᱟᱯᱟᱭ ᱜᱮᱭᱟᱢ?
ᱦᱳᱭ ᱱᱟᱯᱟᱭ ᱜᱤᱭᱟᱹᱧ, ᱟᱢᱜᱮ?
ᱦᱮᱸ ᱤᱧ ᱦᱚᱸ ᱱᱟᱯᱟᱭ ᱜᱮ᱾
ᱡᱟᱦᱟᱸᱱᱟᱜ ᱨᱚᱲ ᱟᱸᱡᱚᱢᱚᱜ ᱠᱟᱱ ᱛᱤᱧᱟᱹ?
ᱵᱟᱝ ᱜᱮ᱾
ᱚᱻ ᱟᱪᱪᱷᱟ᱾
ᱞᱟᱹᱭ ᱫᱤᱧ ᱪᱮᱠᱟ ᱫᱟᱜ ᱠᱮᱫᱟᱭ ᱛᱟᱞᱦᱮ ᱟᱯᱮ ᱥᱮᱫ ᱡᱟᱹᱲᱤ ᱠᱮᱜ-ᱟᱭ ᱚᱠᱟ ᱞᱮᱠᱟ?
ᱰᱩᱵᱟᱹᱣ ᱠᱟᱱᱟ ᱞᱮ ᱚᱲᱟᱜ ᱵᱚᱞᱚᱣ ᱟᱠᱟᱱᱟ ᱫᱟᱜ ᱛᱷᱚᱲᱟ ᱛᱷᱚᱲᱟ᱾
ᱚ ᱩᱱᱟᱹᱜ ᱜᱟᱱᱮ ᱫᱟᱜ ᱠᱮᱜ-ᱟ ᱢᱟᱱᱮ ᱟᱯᱮ ᱚᱱᱛᱮ ᱫᱚ ᱠᱟᱹᱡ ᱢᱟᱱᱮ ᱞᱟᱛᱟᱨ ᱜᱮᱭᱟ ᱥᱮ ᱢᱟᱱᱮ
ᱦᱳᱭ ᱞᱟᱛᱟᱨ ᱫᱤᱥᱚᱢ ᱠᱟᱱᱟ ᱞᱮ ᱟᱞᱮ ᱫᱚ ᱾
ᱚᱻ ᱞᱟᱛᱟᱨ ᱫᱤᱥᱚᱢ
ᱟᱹᱰᱤ ᱠᱚᱥᱴᱚ ᱦᱮᱱᱟᱜ ᱞᱮᱭᱟ ᱾ ᱫᱟᱠᱟ ᱜᱮᱥ ᱪᱷᱟᱲᱟ ᱵᱟᱝ ᱜᱟᱱᱚᱜ ᱠᱟᱱᱟ, ᱪᱩᱞᱦᱟᱹ ᱠᱚᱢᱟ ᱡᱚᱛᱚ ᱞᱚᱦᱚᱫ ᱪᱟᱵᱟ ᱥᱟᱦᱟᱱ ᱠᱚ ᱡᱚᱛᱚ ᱞᱚᱦᱚᱫ ᱪᱟᱵᱟ᱾ ᱡᱟᱦᱟᱸᱭ ᱠᱚᱣᱟᱜ ᱥᱟᱦᱟᱱ ᱠᱚ ᱵᱟᱹᱱᱩᱜ-ᱟ ᱩᱱᱠᱩ ᱫᱚ ᱠᱚᱥᱴᱚ ᱜᱮ ᱦᱮᱱᱟᱜ ᱠᱚᱣᱟ᱾
ᱚ ᱵᱟᱵᱟᱨᱮ ᱛᱟᱞᱦᱮ ᱛᱚ ᱟᱹᱰᱤ ᱡᱟᱞᱟ ᱨᱮ ᱦᱮᱱᱟᱜ ᱯᱮᱭᱟ ᱛᱟᱞᱦᱮ ᱾
ᱦᱩᱸ ᱟᱹᱰᱤ ᱡᱟᱞᱟ ᱢᱟᱱᱮ ᱟᱹᱰᱤ ᱡᱟᱞᱟ ᱾
ᱛᱟᱦᱞᱮ ᱟᱯᱮ ᱢᱟᱱᱮ ᱚᱝᱠᱟ ᱫᱚ ᱠᱳᱱᱳ ᱡᱟᱦᱟᱸ ᱥᱮᱫ ᱠᱷᱚᱱᱟᱜ ᱤᱭᱟᱹ ᱥᱮᱫ ᱠᱷᱚᱱᱟᱜ ᱠᱳᱱᱳ ᱥᱟᱦᱟᱡᱚ ᱠᱚ ᱵᱟᱯᱮ ᱧᱟᱢ ᱟᱠᱟᱫᱟ ᱚᱝᱠᱟᱱᱟᱜ?
ᱧᱟᱢ ᱟᱠᱟᱜ ᱜᱮᱭᱟ ᱞᱮ ᱧᱟᱢ ᱫᱚ ᱾
ᱦᱚᱭ ᱾
ᱦᱳᱭ ᱢᱟᱱᱮ ᱱᱩᱱᱟᱹᱜ ᱞᱟᱛᱟᱨ ᱨᱮ ᱦᱮᱱᱟᱜ ᱯᱮᱭᱟ ᱚ ᱛᱟᱦᱚᱞᱮ ᱟᱨ ᱟᱨ ᱪᱮᱫ ᱠᱚᱢ ᱪᱤᱠᱟᱹᱭ ᱜᱮᱭᱟᱢ?
ᱪᱮᱫ ᱦᱚᱸ ᱵᱟᱝ ᱤᱧ ᱫᱚ ᱚᱲᱟᱜ ᱠᱚᱨᱮᱜ ᱜᱮ ᱰᱟᱹᱝᱨᱤ ᱠᱚᱧ ᱜᱩᱯᱤ ᱵᱟᱲᱟ ᱠᱚᱣᱟ᱾
ᱰᱟᱹᱝᱨᱤ ᱠᱚᱢ ᱜᱩᱯᱤ ᱵᱟᱲᱟ ᱠᱚᱣᱟ, ᱵᱟᱢ ᱵᱟᱢ ᱚᱞᱚᱜ ᱜᱮᱭᱟ ᱥᱮ
ᱵᱟᱹᱧ ᱚᱞᱚᱜ ᱜᱮᱭᱟ ᱤᱧ ᱫᱚ, ᱟᱞᱮ ᱟᱭᱢᱟ ᱰᱟᱹᱝᱨᱤ ᱛᱟᱞᱮ ᱛᱚ ᱾
ᱚ ᱛᱟᱞᱦᱮ ᱟᱯᱮ ᱟᱯᱮ ᱚᱲᱟᱜ ᱨᱮᱫᱚ ᱡᱟᱦᱟᱸᱭ ᱜᱮ ᱢᱟᱱᱮ ᱚᱞᱚᱜ ᱜᱮᱭᱟ ᱠᱚ ᱥᱮ ᱵᱟᱝ?
ᱤᱧ ᱵᱟᱷᱭᱮ ᱯᱟᱲᱦᱟᱜ ᱠᱟᱱᱟ ᱩᱱᱤ ᱾ ᱦᱮᱸ ᱦᱩᱸ ᱮᱸᱭᱤᱴ ᱨᱮ ᱱᱤᱛᱚᱜ ᱦᱮᱱᱟᱭᱟ᱾
ᱦᱮᱸ ᱦᱮᱸ ᱾ ᱛᱟᱞᱦᱮ ᱩᱱᱤ ᱫᱚ ᱛᱤᱱᱟᱹᱜ ᱨᱮᱭ ᱯᱟᱲᱟᱜ ᱠᱟᱱ ᱛᱮ?
ᱚᱠᱚᱭ? ᱤᱧ ᱵᱷᱟᱭ ᱮᱭᱤᱴ ᱨᱮ ᱾
ᱚ, ᱮᱭᱤᱴ ᱨᱮᱭ ᱯᱟᱲᱟᱜ ᱠᱟᱱᱟ ᱵᱟᱝ?
ᱦᱚᱭ ᱾
ᱢᱟᱱᱮ ᱛᱟᱞᱦᱮ ᱟᱢ ᱫᱚ ᱪᱷᱳᱴᱳ ᱠᱷᱚᱱᱟᱜ ᱜᱮ ᱵᱟᱢ ᱯᱟᱲᱦᱟᱣ ᱠᱟᱱᱟ ᱥᱮ ᱮᱸ ᱢᱟᱱᱮ ᱯᱟᱲᱦᱟᱣ ᱫᱚᱢ ᱵᱟᱹᱜᱤᱭ ᱠᱟᱜ-ᱟ?
ᱯᱟᱲᱦᱟᱣ ᱞᱤᱱᱟᱹᱧ ᱯᱷᱟᱭᱤᱵ ᱫᱷᱟᱹᱨᱤᱜ ᱾
ᱚᱻ
ᱦᱚᱭ ᱾
ᱛᱟᱞᱦᱮ ᱱᱤᱛ ᱫᱚ ᱛᱟᱞᱦᱮ ᱚᱲᱟᱜ ᱨᱮᱱ ᱰᱟᱹᱝᱨᱤ ᱠᱚ ᱛᱮ ᱰᱟᱹᱝᱨᱤ ᱠᱚᱫᱚ ᱫᱚᱢᱮ ᱯᱮ ᱪᱟᱥ ᱠᱟᱜ ᱠᱚᱣᱟ ᱥᱮ?
ᱦᱳᱭ ᱫᱚᱢᱮ ᱰᱟᱹᱝᱨᱤ ᱫᱚᱢᱮ ᱜᱟᱱ ᱦᱮᱱᱟᱜ ᱠᱚ ᱛᱟᱞᱮᱭᱟ ᱪᱮᱫ ᱮᱢ ᱞᱟᱹᱭᱟ ᱾ ᱩᱱᱠᱩ ᱜᱮ ᱜᱩᱯᱤ ᱵᱟᱲᱟᱭ ᱦᱩᱭᱩᱜ ᱠᱟᱱᱟ᱾
ᱚ, ᱛᱟᱞᱦᱮ ᱫᱚ ᱱᱚᱜ-ᱚᱭ ᱡᱮᱢᱚᱱ ᱱᱮᱛᱟᱨ ᱫᱚ ᱛᱚ ᱡᱮᱢᱚᱱ ᱰᱟᱹᱝᱨᱤ ᱠᱚ ᱩᱱᱟᱹᱜ ᱵᱟᱠᱚ ᱧᱮᱞᱚᱜ ᱠᱟᱱᱟ ᱦᱮᱸ ᱥᱮ ᱾
ᱦᱩᱸ ᱟᱞᱮ ᱫᱚ ᱟᱞᱮ ᱫᱚ ᱰᱟᱹᱝᱨᱤ ᱰᱟᱹᱝᱨᱤ ᱛᱮᱜᱤ ᱥᱤᱭᱟᱞᱮ ᱠᱷᱮᱛ ᱠᱚ ᱾
ᱚ ᱛᱟᱦᱞᱮ ᱟᱰᱤ ᱢᱚᱡᱽ ᱜᱮ ᱛᱟᱦᱚᱞᱮ ᱟᱯ ᱟᱯᱮ ᱫᱚ ᱛᱟᱦᱚᱞᱮ ᱦᱚᱭᱛᱳ ᱟᱯᱮ ᱫᱚ ᱯᱚᱭᱥᱟ ᱫᱚ ᱠᱷᱚᱨᱪᱟ ᱫᱚ ᱵᱟᱝ ᱦᱩᱭᱩᱜ ᱛᱟᱯᱮᱭᱟ, ᱛᱟᱦᱚᱞᱮ ᱫᱚ ᱟᱯᱮ ᱫᱚ ᱚᱱᱟ ᱛᱮᱜᱮ ᱯᱮ ᱮᱸ ᱥᱤᱭᱟ ᱟᱨ ᱠᱤ ᱾
ᱦᱳᱭ ᱟᱞᱮ ᱫᱚ ᱚᱱᱟ ᱛᱮᱜᱮᱞᱮ ᱥᱤᱭᱟ ᱾
ᱚ ᱛᱟᱦᱚᱞᱮ ᱛᱚ ᱟᱹᱰᱤ ᱱᱟᱯᱟᱭ ᱜᱮ ᱛᱟᱦᱚᱞᱮ ᱛᱚ ᱦᱮᱸᱥᱮ ᱾
ᱦᱮᱸ ᱾
ᱚ ᱟᱨ ᱛᱟᱦᱚᱞᱮ ᱪᱮᱠᱚᱢ ᱮᱸ ᱛᱟᱦᱚᱞᱮ ᱚᱲᱟᱜ ᱦᱚᱲ ᱫᱚ ᱪᱮᱫ ᱠᱚ ᱠᱟᱹᱢᱤ ᱠᱟᱱᱟ?
ᱦᱩᱲᱩ ᱠᱚ ᱚᱱᱟ ᱦᱩᱲᱩ ᱢᱟ ᱨᱚᱦᱚᱭ ᱢᱟ ᱵᱟᱞᱮ ᱫᱟᱲᱮᱜ ᱠᱟᱱ ᱱᱤᱛᱚᱜ ᱢᱟ ᱰᱩᱵᱟᱣ ᱟᱠᱟᱜ ᱞᱮᱭᱟᱭ ᱾ ᱟᱯᱮ ᱠᱚᱜᱮ ᱪᱮᱫ ᱠᱚᱯᱮ ᱪᱤᱠᱟᱹ ᱵᱟᱲᱟᱭᱮᱜᱼᱟ? ᱦᱩᱲᱩ ᱠᱚᱯᱮ ᱨᱚᱦᱚᱭ ᱠᱮᱫᱟ ᱥᱮ ᱵᱟᱝᱟ?
ᱟᱞᱮ ᱠᱚᱦᱚᱸ ᱱᱤᱛᱚᱜ ᱫᱚ ᱱᱤᱛᱚᱜ ᱫᱚ ᱦᱟᱸᱜ ᱚᱲᱟᱜ ᱨᱮᱜᱮ ᱦᱟᱸᱜ ᱪᱮᱫ ᱦᱚᱸ ᱚᱱᱠᱟ ᱫᱚ ᱵᱟᱞᱮ ᱪᱤᱠᱟᱹᱭᱮᱜᱼᱟ᱾
ᱦᱩᱲᱩ ᱯᱮ ᱨᱚᱦᱚᱭ ᱠᱮᱫᱟ ᱥᱮ ᱵᱟᱝ?
ᱟᱹᱣᱨᱤ ᱱᱚᱜᱼᱚᱭ ᱚᱱᱠᱟ ᱫᱚ ᱵᱟᱭ ᱫᱟᱜ ᱟᱠᱟᱜᱼᱟ ᱦᱮᱸ ᱠᱤᱪᱷᱩ ᱫᱤᱱ ᱞᱟᱦᱟ ᱠᱷᱚᱱᱟᱜ ᱠᱟᱹᱡ ᱫᱟᱜ ᱮᱫᱟᱭ ᱛᱚ ᱚᱱᱟᱜᱮ ᱦᱩᱲᱩ ᱠᱚᱞᱮ ᱨᱚᱦᱚᱭᱟ ᱦᱟᱸᱜ ᱾
ᱚ ᱟᱨ ᱚᱞᱚᱜ ᱯᱟᱲᱦᱟᱣ ᱫᱚ ᱛᱤᱱᱟᱹᱜ ᱨᱮᱢ ᱚᱞᱚᱜ ᱯᱟᱲᱦᱟᱜ ᱠᱟᱱᱟ ᱟᱢᱫᱚ?
ᱚᱞᱚᱜ ᱯᱟᱲᱦᱟᱣ ᱫᱚ ᱚᱞᱚᱜ ᱦᱩᱭᱩᱜ ᱠᱟᱱ ᱜᱮᱭᱟ ᱮ ᱦᱚᱜᱚᱭ ᱛᱚ ᱮᱠᱡᱟᱢ ᱠᱚ ᱪᱟᱹᱞᱩ ᱟᱠᱟᱱ ᱛᱟᱞᱮᱭᱟ, ᱵᱤᱱᱤᱰ ᱠᱚ ᱦᱩᱭᱩᱜ ᱠᱟᱱ ᱛᱟᱞᱮᱭᱟ ᱟᱨᱠᱤ ᱾
ᱚ ᱛᱤᱱᱟᱹᱜ ᱨᱮᱢ ᱯᱟᱲᱦᱟᱜ ᱠᱟᱱᱟ ᱛᱚᱵᱮ ᱮᱢ ᱮ ᱥᱮ ᱠᱚᱞᱮᱡᱽ ᱨᱮᱜᱮ?
ᱱᱚᱜ-ᱚᱭ ᱠᱚᱞᱮᱡᱽ ᱥᱮᱜᱮ ᱚᱞᱚᱜ ᱦᱩᱭᱩᱜ ᱠᱟᱱᱟ, ᱜᱨᱮᱡᱩᱭᱮᱥᱚᱱ ᱠᱚᱨᱟᱣ ᱦᱩᱭᱩᱜ ᱠᱟᱱᱟ ᱾
ᱚᱦᱚ ᱟᱪᱪᱷᱟ ᱾
ᱦᱮᱸ ᱦᱮᱸ ᱟᱫᱚ ᱚᱸ ᱟᱫᱚ ᱵᱟᱝ ᱪᱤᱠᱟᱹ ᱵᱟᱝ ᱚᱞᱚᱜ ᱞᱮᱠᱷᱟᱱ ᱦᱚᱸ ᱢᱟᱱᱮ ᱯᱚᱨᱤᱪᱚᱭ ᱦᱚᱸ ᱚᱱᱠᱟ ᱵᱟᱝ ᱦᱩᱭᱩᱜ ᱠᱟᱱᱟ ᱡᱟᱦᱟᱸ ᱫᱚ ᱡᱮᱢᱚᱱ ᱚᱞ ᱠᱚᱦᱚᱸ ᱵᱟᱝ ᱩᱨᱩᱢᱚᱜ-ᱟ ᱛᱚ ᱤᱱᱟᱹ ᱠᱟᱨᱚᱱ ᱛᱮ ᱠᱟᱹᱴᱤᱡ ᱚᱞᱚᱜ ᱦᱩᱭᱩᱜ ᱠᱟᱱᱟ ᱟᱨᱠᱤ ᱚᱞ ᱩᱨᱩᱢ ᱞᱮᱠᱟ ᱨᱮᱦᱚᱸ ᱾ ᱟᱫᱚ ᱢᱤᱫᱴᱮᱡ ᱪᱤᱱᱛᱟᱹ ᱫᱚ ᱦᱩᱭ ᱠᱟᱱ ᱜᱮᱭᱟ ᱡᱮ ᱢᱤᱫᱴᱮᱱ ᱦᱚᱭᱛᱳ ᱢᱟᱱᱮ ᱪᱮᱫ ᱤᱧ ᱞᱟᱹᱭᱟ ᱚᱲᱟᱜ ᱦᱚᱲ ᱠᱚ ᱟᱥᱟ ᱠᱟᱛᱮ ᱡᱟᱦᱟᱸ ᱫᱚ ᱦᱚᱭᱛᱳ ᱪᱟᱹᱠᱨᱤ ᱠᱚᱨᱮᱱᱟᱜ ᱥᱮᱪᱮᱫ ᱟᱫᱚ ᱦᱚᱭ ᱛᱚ ᱡᱩᱫᱤ ᱮ ᱪᱤᱠᱟᱹᱜ ᱠᱟᱱᱟ ᱢᱩᱪᱟᱹᱫ ᱫᱷᱟᱹᱨᱤᱡ ᱦᱟᱜ ᱤᱧ ᱛᱟᱦᱮᱱ ᱠᱟᱱᱟ ᱥᱮ ᱵᱟᱝ ᱛᱟᱨᱯᱚᱨᱮ ᱢᱤᱫᱴᱮᱱ ᱟᱵᱚ ᱥᱟᱱᱛᱟᱲᱟᱜ ᱢᱟ ᱮᱢᱱᱤ ᱛᱮᱜᱮ ᱟᱱᱟᱴ ᱮᱸᱴᱠᱮᱴᱚᱬᱮ ᱢᱟ ᱛᱟᱦᱮᱱ ᱜᱮᱛᱟ ᱵᱚᱱᱟ ᱡᱟᱦᱟᱸ ᱫᱚ ᱡᱮᱢᱚᱱ ᱯᱚᱭᱥᱟ ᱠᱚᱨᱮᱱᱟᱜ ᱟᱱᱟᱴ ᱠᱟᱹᱣᱰᱤ ᱠᱚᱨᱮᱱᱟᱜ ᱟᱱᱟᱴ ᱡᱟᱦᱟᱸ ᱫᱚ ᱦᱮᱸᱥᱟ ᱾
ᱦᱢ ᱦᱢ ᱾
ᱚᱱᱟ ᱠᱚ ᱡᱩᱫᱤ ᱵᱟᱝ ᱠᱩᱲᱟᱹᱜᱼᱟ ᱛᱚ ᱩᱱᱫᱚ ᱦᱟᱸᱜ ᱪᱮᱫ ᱮᱢ ᱪᱮᱟᱹ ᱫᱟᱲᱮᱭᱟᱜᱼᱟ ᱾
ᱦᱳᱭ ᱾
ᱟᱫᱚ ᱚᱱᱟ ᱜᱮ ᱦᱟᱸᱜ ᱛᱤᱱᱟᱹᱜ ᱫᱷᱟᱹᱨᱤᱡ ᱦᱟᱸᱜ ᱚᱞᱚᱜ ᱦᱩᱭᱩᱜ ᱠᱟᱱᱟ ᱾ ᱛᱟᱦᱚᱞᱮ ᱟᱢ ᱫᱚ ᱛᱟᱦᱚᱞᱮ ᱪᱮᱫ ᱠᱟᱨᱚᱱ ᱛᱮ ᱢᱟᱱᱮ ᱟᱢ ᱫᱚ ᱮᱢᱱᱤ ᱛᱮᱜᱮ ᱱᱚᱝᱠᱟ ᱫᱚ ᱵᱟᱢ ᱚᱞᱚᱜ ᱠᱟᱱᱟ ᱥᱮ ᱢᱟᱱᱮ ᱮᱸ ᱯᱚᱭᱥᱟ ᱨᱮᱱᱟᱜ ᱟᱱᱟᱴ ᱦᱚᱛᱮᱡ ᱛᱮ?
ᱯᱚᱭᱥᱟ ᱨᱮᱱᱟᱜ ᱟᱱᱟᱴ ᱠᱷᱟᱹᱛᱤᱨ ᱜᱮ ᱚᱞᱚᱜ ᱯᱟᱲᱦᱟᱣ ᱫᱚ ᱵᱟᱝ ᱦᱩᱭᱩᱜ ᱠᱟᱱᱟ ᱵᱟᱝᱠᱷᱟᱱ ᱤᱪᱪᱷᱟᱹ ᱢᱟ ᱢᱮᱱᱟᱜ ᱜᱮᱭᱟ ᱚᱞᱚᱜ ᱯᱟᱲᱦᱟᱣ ᱨᱮᱱᱟᱜ ᱢᱟ ᱾
ᱚ ᱛᱟᱦᱚᱞᱮ ᱟᱫᱚ ᱦᱚᱭ ᱛᱚ ᱟᱯᱮ ᱫᱚ ᱛᱟᱦᱚᱞᱮ ᱟᱹᱰᱤ ᱟᱹᱰᱤ ᱟᱹᱰᱤ ᱜᱮᱯᱮ ᱨᱮᱸᱜᱮᱡ ᱜᱮᱭᱟ ᱦᱮᱸᱥᱮ ᱡᱟᱦᱟᱸ ᱫᱚ ᱢᱟᱱᱮ ᱠᱟᱹᱰᱤ ᱠᱚᱨᱮᱱᱟᱜ ᱟᱹᱰᱤ ᱜᱮ ᱟᱱᱟᱴ ᱮᱴ ᱴᱚᱲᱮ ᱛᱟᱯᱮ ᱦᱮᱸ ᱵᱟᱝ?
ᱦᱳᱭ ᱟᱹᱰᱤ ᱮᱴᱠᱮᱴᱚᱬᱮ ᱜᱚᱜᱚ ᱛᱟᱹᱠᱤᱱ ᱠᱤᱱ ᱦᱟᱲᱟᱢ ᱵᱩᱲᱤ ᱜᱮᱭᱟ ᱛᱚ ᱚᱱᱟ ᱠᱷᱟᱹᱛᱤᱨ ᱟᱨᱦᱚᱸ ᱾
ᱚ ᱛᱟᱦᱚᱞᱮ ᱛᱚ ᱟᱨ ᱛᱚ ᱢᱟᱱᱮ ᱠᱟᱹᱡ ᱟᱨᱚ ᱜᱮ ᱟᱱᱟᱴ ᱜᱮᱭᱟ ᱾
ᱦᱳᱭ ᱟᱱᱟᱴ ᱜᱮ ᱾
ᱟᱹᱰᱤᱜᱟᱱ ᱜᱮ ᱦᱮᱸᱥᱮ ᱾
ᱦᱳᱭ ᱾
ᱟᱨ ᱛᱟᱦᱚᱞᱮ ᱮᱸ ᱡᱮᱢᱚᱱ ᱛᱟᱦᱚᱞᱮ ᱰᱟᱝᱨᱤ ᱠᱚ ᱪᱟᱥ ᱠᱟᱛᱮᱫ ᱢᱟᱱᱮ ᱪᱮᱫ ᱠᱚᱯᱮ ᱪᱤᱠᱟᱹᱭ ᱜᱮᱭᱟ ᱰᱟᱝᱨᱤ ᱨᱮ? ᱪᱟᱥ ᱯᱮ ᱪᱟᱥ ᱟᱠᱟᱫ ᱠᱚᱣᱟ ᱥᱩᱫᱷᱩ ᱰᱟᱹᱝᱨᱤ ᱜᱮ ᱦᱮᱱᱟᱜ ᱠᱚᱣᱟ ᱥᱮ ᱟᱨᱦᱚᱸ ᱮᱴᱟᱜ-ᱮᱴᱟᱜ ᱠᱚ ᱦᱮᱱᱟᱜ ᱠᱚᱣᱟ?
ᱵᱟᱝᱟ ᱰᱟᱹᱝᱨᱤ ᱜᱮ ᱦᱮᱱᱟᱜ ᱠᱚᱣᱟ ᱟᱫᱚ ᱚᱲᱟᱜ ᱨᱮᱦᱚᱸ ᱛᱚ ᱥᱚᱝᱥᱟᱨ ᱪᱟᱞᱟᱣ ᱦᱩᱭᱩᱜᱼᱟ᱾
ᱮᱸᱻ ᱛᱟᱦᱞᱮ ᱡᱚᱢ ᱠᱚᱫᱚ ᱛᱟᱦᱞᱮ ᱠᱩᱲᱟᱹᱜ ᱠᱟᱱᱟ ᱥᱮ ᱵᱟᱝᱟ? ᱢᱟᱱᱮ ᱡᱮᱢᱚᱱ ᱪᱮ ᱞᱮᱠᱟ ᱚᱱᱟ ᱡᱟᱦᱟᱸ ᱰᱟᱝ ᱪᱟᱥ ᱠᱟᱜ ᱠᱚᱫᱚ ᱯᱮ ᱩᱱᱠᱩ ᱛᱮ?
ᱦᱩᱭᱩᱜ ᱠᱟᱱ ᱜᱮᱭᱟ ᱯᱚᱭᱥᱟ ᱫᱚ ᱫᱚ ᱟᱫᱚ ᱤᱧ ᱵᱟᱭ ᱯᱟᱲᱦᱟᱜ ᱠᱟᱱᱟᱭ ᱩᱱᱤ ᱚᱱᱮ ᱥᱮᱱ ᱯᱚᱭᱥᱟ ᱞᱟᱜᱟᱜ ᱠᱟᱱᱟ᱾ ᱚᱲᱟᱜ ᱠᱚᱨᱮ ᱨᱩᱣᱟᱹ ᱦᱟᱹᱥᱩ ᱢᱟ ᱦᱮᱱᱟᱜ ᱜᱮᱭᱟ᱾
ᱦᱳᱭ ᱦᱳᱭ ᱵᱟᱝ ᱜᱮ ᱡᱮᱢᱚᱱ ᱰᱟᱝᱨᱤ ᱯᱮ ᱪᱟᱥ ᱟᱠᱟᱫ ᱠᱚᱣᱟ ᱱᱤᱛᱚᱜ- ᱱᱤᱛᱚᱜ ᱡᱮᱢᱚᱱ ᱰᱟᱝᱨᱤ ᱠᱚ ᱟᱠᱷᱨᱤᱧ ᱠᱟᱛᱮᱜ ᱥᱮ ᱪᱮᱫ ᱚᱱᱠᱟ ᱠᱟᱛᱮᱜ ᱠᱟᱹᱣᱰᱤ ᱠᱚ ᱦᱩᱭᱩᱜ ᱠᱟᱱᱟ ᱥᱮ ᱵᱟᱝ?
ᱱᱤᱛᱚᱜ ᱫᱚ ᱵᱟᱝ ᱦᱩᱭᱩᱜ ᱠᱟᱱᱟ ᱱᱤᱛᱚᱜ ᱫᱚ ᱰᱟᱹᱝᱨᱤ ᱵᱟᱠᱚ ᱫᱟᱢᱚᱜ ᱠᱟᱱᱟ᱾
ᱚ ᱟᱪᱪᱷᱟ, ᱟᱪᱪᱷᱟ ᱦᱮᱸᱛᱚ᱾
ᱤᱱᱟᱹ ᱫᱚ ᱥᱩᱠᱨᱤ ᱠᱚ ᱢᱮᱨᱚᱢ ᱠᱚ ᱩᱱᱠᱩ ᱠᱚ ᱫᱟᱢᱚᱜ ᱠᱟᱱᱟ᱾
ᱛᱟᱦᱚᱞᱮ ᱩᱱᱠᱩ ᱫᱚ ᱯᱮ ᱪᱟᱥ ᱟᱠᱟᱫ ᱠᱚᱣᱟ ᱥᱮ ᱵᱟᱝ?
ᱵᱟᱹᱱᱩᱜ ᱠᱚᱛᱟ ᱞᱮᱭᱟ ᱩᱱᱠᱩ ᱫᱚ ᱠᱷᱟᱹᱞᱤ ᱰᱟᱹᱝᱨᱤ ᱜᱮ᱾ ᱤᱧ ᱵᱷᱟᱭ ᱫᱚ ᱢᱟᱨᱟᱦᱟᱭ ᱛᱟᱦᱮᱸᱠᱟᱱᱟ᱾
ᱦᱮᱸ, ᱦᱮᱸ᱾
ᱤᱧᱤᱡ ᱤᱧ ᱢᱮ ᱵᱟ ᱤᱧ ᱦᱟᱲᱟᱢ ᱵᱟ ᱩᱱᱤ ᱵᱟ ᱵᱟᱭ ᱛᱟᱦᱮᱸᱫ ᱠᱟᱱᱟ ᱾ᱚᱱᱟ ᱯᱷᱤᱨ ᱩᱱᱤ ᱟᱹᱥᱩᱞᱮᱫ ᱠᱚ ᱛᱟᱦᱮᱱᱟ ᱤᱱᱟ ᱯᱚᱨᱮ ᱤᱧ ᱦᱮᱸ ᱤᱱᱟᱹ ᱯᱚᱨᱮ ᱤᱧ-ᱤᱧ ᱜᱩᱯᱤᱭᱮᱫ ᱠᱚᱣᱟ ᱱᱮᱛᱟᱨ ᱫᱚ᱾
ᱦᱮᱸ, ᱢᱟᱱᱮ ᱟᱫᱚ ᱢᱟᱱᱮ ᱩᱱᱤ ᱛᱟᱦᱮᱸ ᱠᱟᱱᱟᱭ ᱛᱚ ᱩᱱᱟᱹᱜ ᱪᱟᱥ ᱞᱮᱫ ᱠᱚ ᱛᱟᱦᱮᱸᱫ ᱫᱚ ᱯᱚᱭᱥᱟ ᱫᱚ ᱵᱟᱢ ᱯᱟᱲᱦᱟᱣ ᱫᱟᱲᱮᱭᱟᱫᱟ ᱛᱚ ᱚᱱᱟ ᱰᱟᱝᱨᱤ ᱠᱚᱜᱮᱢ ᱜᱩᱯᱤ ᱠᱟᱱᱟ ᱛᱟᱦᱞᱮ ᱵᱟ᱾
ᱦᱳᱭ ᱡᱚᱛᱚ ᱫᱚ ᱵᱟᱯᱞᱟᱧᱟ ᱠᱚ ᱦᱟᱸᱜ ᱤᱧ ᱦᱚᱸ ᱵᱟᱯᱞᱟ ᱫᱚ ᱧᱮᱞ ᱟᱠᱟᱫ ᱠᱚᱣᱟ ᱞᱮ ᱦᱤᱡᱩᱜ ᱵᱚᱪᱷᱚᱨ ᱞᱮ ᱵᱟᱯᱞᱟᱜᱼᱟ ᱦᱟᱸᱜ᱾
ᱢᱟᱱᱮ ᱠᱩᱥᱤ ᱠᱟᱱᱟᱢ?
ᱦᱳᱭ ᱠᱩᱥᱤᱭᱟ ᱟᱠᱟᱱ ᱜᱤᱭᱟᱹᱧ᱾
ᱚ ᱟᱪᱪᱷᱟ, ᱟᱪᱪᱷᱟ ᱦᱮᱸᱛᱚ᱾ ᱟᱨ ᱵᱟᱯᱞᱟ ᱫᱚ ᱦᱮ ᱵᱟᱯᱞᱟ ᱦᱚᱸ ᱞᱟᱹᱠᱛᱤ ᱠᱟᱱ ᱜᱮᱭᱟ ᱵᱚᱭᱚᱥ ᱠᱚ ᱦᱩᱭ ᱞᱮᱱᱠᱷᱟᱱ ᱫᱚ᱾ ᱢᱟᱱᱮ ᱵᱟᱯᱞᱟ ᱫᱚ ᱡᱚᱛᱚ ᱦᱚᱲ ᱜᱮ ᱦᱩᱭᱩᱜ ᱛᱟᱵᱚᱱᱟ ᱟᱨᱠᱤ ᱡᱟᱦᱟᱸ ᱫᱚ ᱦᱮᱸ ᱥᱮ᱾
ᱦᱮᱸ, ᱦᱩᱸ᱾
ᱮᱢᱱᱤ ᱛᱮᱜᱮ ᱢᱟ ᱡᱮ ᱵᱚᱭᱮᱥ ᱢᱟᱱᱮ ᱢᱟᱱᱮ ᱪᱮᱫ ᱟᱹᱧ ᱞᱟᱹᱭᱟ ᱦᱩᱭ ᱞᱮᱱᱠᱷᱟᱱ ᱫᱚ ᱦᱟᱸᱜ ᱢᱟᱱᱮ ᱱᱚᱝᱠᱟ ᱢᱟ ᱠᱩᱲᱤ ᱜᱤᱫᱽᱨᱟᱹ ᱢᱟ ᱚᱲᱟᱜ ᱨᱮᱢᱟ ᱵᱟᱠᱚ ᱛᱟᱦᱮᱱᱟ ᱥᱮ ᱢᱟᱱᱮ ᱮᱴᱟᱜ ᱚᱲᱟᱜ ᱛᱮᱜᱮ ᱠᱚ ᱪᱟᱞᱟᱜ ᱜᱮᱭᱟ ᱡᱟᱶᱟᱭ ᱠᱚᱜᱟᱹᱭᱟᱠᱚᱣᱟ ᱦᱮᱸ ᱥᱮ᱾
ᱦᱮᱸ᱾
ᱦᱳᱭ ᱵᱟᱯᱞᱟ ᱫᱚ ᱦᱟᱸᱜ ᱦᱩᱭᱩᱜ ᱜᱮᱭᱟᱸ ᱵᱟᱝ᱾
ᱦᱳᱭ᱾ ᱟᱯᱮ ᱜᱮ ᱱᱟᱯᱟᱭ ᱛᱮ ᱯᱟᱲᱦᱟᱜ ᱛᱟᱵᱚᱱ ᱯᱮ ᱯᱟᱲᱦᱟᱜ ᱠᱟᱱᱟ ᱯᱮ᱾
ᱦᱳᱭ ᱦᱳᱭ ᱯᱟᱲᱦᱟᱣ ᱢᱟ ᱦᱩᱭᱩᱜ ᱠᱟᱱ ᱜᱮᱭᱟ ᱟᱫᱚ ᱦᱟᱸᱜ ᱛᱤᱱᱟᱹᱜ ᱫᱷᱟᱹᱨᱤᱡ ᱦᱟᱸᱜ᱾ ᱟᱨ ᱟᱞᱮ ᱦᱚᱸ ᱚᱱᱠᱟ ᱜᱮ ᱢᱟᱱᱮ ᱞᱮ ᱨᱮᱸᱜᱮᱮᱡ ᱜᱮᱭᱟ ᱡᱟᱦᱟᱸ ᱫᱚ ᱯᱚᱭᱥᱟ ᱠᱚᱨᱮᱱᱟᱜ ᱟᱱᱟᱴ ᱠᱚ ᱦᱮᱱᱟᱜ ᱛᱟᱞᱮᱭᱟ ᱢᱮᱱᱠᱷᱟᱱ ᱟᱫᱚᱜ ᱛᱤᱱᱟᱹᱜ ᱫᱟᱹᱨᱤᱡ ᱦᱟᱸ ᱦᱩᱭᱩᱜ ᱠᱟᱱᱟ ᱟᱫᱚ ᱯᱟᱲᱦᱟᱣ ᱫᱚ ᱦᱩᱭ ᱤᱫᱤ ᱠᱟᱱ ᱜᱮᱭᱟ ᱛᱚ ᱢᱳᱴᱟ-ᱢᱩᱴᱤ ᱱᱤᱛᱚᱜ ᱫᱚ ᱦᱟᱸᱜ ᱴᱷᱤᱠ ᱴᱷᱟᱠ ᱜᱮ ᱯᱚᱭᱥᱟ ᱨᱮᱱᱟᱜ ᱢᱟᱱᱮ ᱠᱟᱹᱣᱰᱤ ᱠᱚᱫᱚ ᱧᱟᱢᱚᱜ ᱠᱟᱱᱟ ᱦᱟᱸᱜ᱾ ᱟᱫᱚ ᱦᱟᱸᱜ ᱢᱩᱪᱟᱹᱫ ᱫᱷᱟᱹᱨᱤᱡ ᱛᱮ ᱦᱟᱸᱜ ᱪᱮᱫ ᱪᱤᱠᱟᱹᱜ ᱠᱟᱱᱟ ᱡᱟᱦᱟᱸ ᱫᱚ ᱵᱟᱹᱧ ᱞᱟᱹᱭ ᱫᱟᱲᱮᱭᱟᱜ ᱠᱟᱱᱟ᱾ ᱡᱮᱢᱚᱱ ᱢᱩᱪᱟᱹᱫ ᱫᱷᱟᱹᱨᱤᱡ ᱛᱧ ᱛᱟᱦᱮᱸ ᱫᱟᱲᱮᱭᱟᱜᱼᱟ ᱥᱮ ᱵᱟᱝ ᱢᱩᱪᱟᱹᱫ ᱫᱷᱟᱹᱨᱤᱡ ᱞᱟᱹᱭᱟᱠᱚ ᱥᱮ ᱡᱟᱦᱟᱱᱟᱜ ᱨᱮᱜᱮ ᱢᱟᱱᱮ ᱯᱭᱞ ᱠᱷᱚᱱᱟᱜ ᱢᱩᱪᱟᱹᱫ ᱫᱷᱟᱹᱨᱤᱡ ᱛᱮᱢ ᱛᱟᱦᱮᱸ ᱞᱮᱱᱠᱷᱟᱱ ᱫᱚ ᱚᱱᱟ ᱨᱮᱭᱟᱜ ᱵᱷᱟᱜᱽ ᱫᱚᱢ ᱧᱟᱢ ᱜᱮᱭᱟ᱾ ᱦᱮᱸ ᱵᱟᱝ?
ᱦᱳᱭ, ᱦᱳᱭ, ᱦᱳᱭ,
ᱡᱮᱢᱚᱱ ᱯᱷᱟᱥᱴ ᱠᱷᱚᱱᱟᱜ ᱡᱮᱢᱚᱱ ᱡᱟᱦᱟᱱᱟᱜ ᱠᱟᱹᱢᱤ ᱨᱮᱜᱮ ᱥᱮ ᱡᱟᱦᱟᱱᱟᱜ ᱢᱤᱫᱴᱮᱱ ᱦᱳᱭ ᱢᱟᱱᱮ ᱯᱚᱭᱥᱟ ᱫᱤᱥᱟᱹ ᱥᱮ ᱢᱟᱱ ᱱᱮᱛᱟᱨ ᱫᱚ ᱟᱹᱰᱤ ᱨᱚᱠᱚᱢ ᱠᱟ ᱠᱟᱛᱮᱜ ᱠᱚ ᱢᱟᱱᱮ ᱠᱷᱮᱛ ᱠᱚ ᱥᱮ ᱢᱟᱱᱮ ᱵᱟᱹᱫᱽ ᱠᱷᱮᱛ ᱠᱚ ᱡᱟᱦᱟᱸ ᱫᱚ ᱢᱟᱜ ᱥᱢᱟᱱ ᱦᱚᱪᱚᱭᱮᱫ ᱛᱟᱠᱚᱣᱟᱠᱚ, ᱡᱮ ᱤᱧ ᱱᱤᱱᱟᱹᱜ ᱯᱚᱭᱥᱟᱧ ᱮᱢᱟ ᱥᱮ ᱤᱧ ᱱᱤᱱᱟᱹᱜ ᱡᱤᱞ ᱥᱮ ᱱᱤᱱᱟᱹᱜ ᱦᱟᱠ ᱢᱟᱱᱮ ᱫᱟᱠᱟ ᱠᱚᱧ ᱡᱚᱢᱪᱚ ᱯᱮᱭᱟ, ᱛᱚ ᱤᱧᱟᱹᱜ ᱠᱟᱹᱢᱤ ᱠᱟᱛᱤᱧ ᱯᱮ ᱛᱟᱦᱚᱞᱮ ᱟᱨ ᱡᱩᱫᱤ ᱢᱩᱪᱟᱹᱫ ᱫᱷᱟᱹᱨᱤᱡ ᱛᱮᱢ ᱛᱟᱦᱮᱱ ᱜᱮᱭᱟ ᱟᱢᱫᱚᱡ ᱢᱟᱱᱮᱢ ᱧᱟᱢ ᱜᱮᱭᱟ ᱵᱷᱟᱜ᱾ ᱠᱤᱢᱵᱟ ᱡᱟᱸᱦᱟᱱᱟᱜ ᱨᱮᱜᱮ, ᱥᱮᱸᱫᱽᱨᱟ ᱠᱚᱦᱚᱸ ᱡᱮᱢᱚᱱ ᱟᱞᱮ ᱥᱮᱸᱫᱽᱨᱟ ᱠᱷᱚᱱ ᱡᱩᱫᱤᱢ ᱪᱟᱞᱟᱜᱼᱟ ᱥᱮ ᱢᱩᱪᱟᱹᱫ ᱫᱷᱟᱹᱨᱤᱡ ᱛᱮ ᱡᱩᱫᱤᱢ ᱛᱟᱦᱮᱸᱱᱟ ᱟᱢ ᱴᱷᱤᱠ ᱦᱚᱭᱛᱳ ᱜᱚᱡ ᱵᱟᱢ ᱜᱚᱡᱮ ᱨᱮᱦᱚᱸ ᱛᱚ ᱟᱢ ᱵᱷᱟᱜᱽ ᱫᱚᱢ ᱧᱟᱢ ᱜᱮᱭᱟ᱾ ᱟᱫᱚ ᱢᱤᱫᱴᱮᱱ ᱡᱤᱱᱤᱥ ᱜᱮ ᱡᱷᱚᱛᱚ ᱜᱮ ᱢᱩᱪᱟᱹᱫ ᱫᱷᱟᱹᱨᱤᱡ ᱛᱮ ᱡᱩᱫᱤᱢ ᱛᱟᱦᱮᱱᱟ ᱛᱟᱦᱚᱞᱮ ᱠᱷᱟᱱ ᱫᱚ ᱴᱷᱤᱠ ᱵᱷᱟᱜᱽ ᱫᱚᱢ ᱧᱟᱢᱟ ᱟᱨᱠᱤ ᱦᱮᱸ᱾
ᱦᱳᱭ, ᱦᱳᱭ, ᱮᱠᱫᱚᱢ ᱥᱟᱹᱨᱤ ᱠᱟᱛᱷᱟ ᱠᱟᱱᱟ ᱱᱚᱣᱟ ᱫᱚ᱾
ᱟᱫᱚ ᱦᱟᱸᱜ ᱢᱩᱪᱟᱹᱫ ᱫᱷᱟᱹᱨᱤᱡ ᱛᱧ ᱛᱟᱦᱮᱸ ᱫᱟᱲᱮᱭᱟᱜ ᱠᱟᱱᱟ ᱥᱮ ᱵᱟᱝ ᱟᱫᱚ ᱦᱟᱸᱜ ᱠᱟᱹᱣᱰᱤ ᱠᱚᱨᱱ ᱢᱟ ᱟᱱᱟᱴ ᱢᱟ ᱦᱮᱱᱟᱜ ᱜᱮᱭᱟ ᱥᱮ ᱮᱢᱱᱤ ᱛᱮ᱾ ᱤᱱᱟᱹᱮ ᱡᱟ ᱚᱱᱟ ᱯᱚᱛᱚᱵ ᱠᱚᱨᱮᱱᱟᱜ ᱡᱟᱦᱟᱸ ᱫᱟᱢ ᱡᱟᱦᱟᱸ ᱫᱚ ᱟᱹᱰᱤ ᱵᱮᱥᱤ ᱜᱮᱭᱟ ᱟᱨᱠᱤ᱾ ᱯᱚᱛᱚᱵ ᱠᱤᱨᱤᱧ ᱠᱟᱛᱮ ᱯᱟᱲᱦᱟᱜ ᱦᱩᱭᱩᱜ ᱠᱟᱱᱟ ᱥᱮ ᱟᱨᱚ᱾
ᱦᱩᱸ, ᱦᱩᱸ,
ᱟᱫᱚ ᱦᱟᱸ
ᱱᱤᱛᱚᱜ ᱢᱟ ᱠᱚᱞᱮᱡ ᱮᱜ ᱟᱢ ᱜᱨᱮᱡᱩᱭᱮᱥᱚᱱᱮᱜ-ᱟᱢ?
ᱦᱳᱭ, ᱦᱳᱭ,
ᱚ ᱟᱪᱪᱷᱟ,
ᱦᱮᱸ, ᱟᱫᱚ ᱦᱟᱸᱜ ᱠᱚᱨᱟᱣ ᱦᱩᱭᱩᱜ ᱠᱟᱱᱟ ᱤᱟᱹ ᱚᱱᱠᱟ ᱢᱚᱱᱮ ᱦᱩᱭ ᱠᱟᱱᱟ ᱩᱤᱦᱟᱹᱨ ᱪᱤᱱᱛᱟᱹ ᱦᱩᱭᱩᱜ ᱠᱟᱱᱟ, ᱡᱮ ᱢᱮᱫᱴᱮᱱ ᱚᱲᱟᱜ ᱦᱚᱲᱟᱜ ᱟᱥᱟ ᱠᱟᱛᱮᱜ ᱥᱮ ᱩᱱᱟᱹᱜ ᱠᱚᱥᱴᱚ ᱠᱟᱛᱮ ᱵᱟᱲᱟᱭ ᱦᱩᱭᱩᱜ ᱠᱟᱱᱟ ᱢᱤᱫᱴᱮᱱ ᱦᱚᱭᱛᱳ ᱡᱟᱭᱦᱳᱠ᱾ ᱢᱤᱫᱴᱮᱱ ᱥᱤᱠ ᱦᱳᱭ ᱱᱟᱯᱟᱭ ᱰᱟ ᱱᱟᱯᱟᱭ ᱰᱟᱦᱟᱨᱮ ᱪᱟᱞᱟᱣ ᱥᱮ ᱱᱟᱯᱟᱭ ᱰᱟᱵᱟᱨᱮ ᱪᱟᱞᱟᱣ ᱨᱮᱱᱟᱜ ᱪᱮᱥᱴᱟ ᱢᱟ ᱦᱩᱭᱩᱜ ᱠᱟᱱ ᱜᱮᱭᱟ ᱦᱟᱸᱜ᱾ ᱥᱮ ᱚᱱᱟ ᱪᱮᱥᱴᱟ ᱨᱮ, ᱦᱳᱭ, ᱛᱟᱯᱚᱨᱮ ᱦᱟᱸᱜ ᱟᱫᱚ ᱪᱮᱫ ᱪᱮᱤᱠᱟᱜ ᱠᱟᱱᱟ ᱦᱟᱸᱜ ᱛᱚ ᱵᱟᱹᱧ ᱞᱟᱹᱭ ᱫᱟᱲᱮᱭᱟᱜ ᱠᱟᱱᱟ ᱚᱱᱟ ᱫᱚ ᱦᱟᱸᱜ ᱢᱩᱪᱟᱹᱫ ᱫᱷᱟᱹᱟᱹᱨᱤᱡ ᱛᱮ᱾ ᱛᱟᱦᱚᱞᱮ ᱟᱯᱮ ᱥᱮᱫ ᱫᱚ? ᱦᱳᱭ, ᱦᱳᱭ, ᱛᱟᱦᱚᱞᱮ ᱟᱯᱮᱮᱥᱮᱫ ᱫᱚ ᱦᱟᱹᱠᱩ ᱠᱟᱴᱠᱚᱢ ᱠᱚᱫᱚ ᱠᱚ ᱧᱟᱢᱚᱜ ᱠᱟᱱᱟ ᱥᱮ ᱵᱟᱝ?
ᱦᱚᱸ, ᱠᱟᱴᱠᱚᱢ ᱟᱨ ᱟᱢᱲᱟ ᱞᱮ ᱩᱛᱩ ᱟᱠᱟᱫᱟ ᱛᱮᱦᱮᱧ ᱫᱚ᱾
ᱚ, ᱠᱟᱴᱠᱚᱢ ᱫᱚ ᱪᱮᱫᱠᱟ ᱨᱮᱠᱚ ᱥᱤᱵᱤᱞᱟ? ᱢᱟᱱᱮ ᱩᱱᱠᱩ ᱫᱚ ᱵᱷᱟᱹᱡᱤ ᱩᱛᱩ ᱨᱮᱠᱚ ᱥᱤᱵᱤᱞᱟ ᱥᱮ ᱱᱚᱝᱠᱟ ᱨᱤᱫ ᱠᱟᱛᱮ ᱪᱮᱫ ᱞᱮᱠᱟ?
ᱨᱤᱫ ᱠᱟᱛᱮᱜ ᱦᱚᱸᱠᱚ ᱥᱤᱵᱤᱞᱟ, ᱟᱨ ᱩᱛᱩ ᱦᱚᱸ ᱟᱢᱲᱟ ᱠᱚ ᱥᱟᱞᱟᱜ ᱱᱮᱛᱟᱨ ᱫᱚ ᱤᱭᱟᱹ ᱦᱩᱲᱩ ᱠᱚ ᱨᱚᱦᱚᱭ ᱫᱟ ᱡᱮᱢᱚᱱ ᱟᱭᱢᱟ ᱡᱟᱭᱜᱟ ᱨᱮ ᱟᱫᱚ ᱟᱢᱲᱟ ᱥᱟᱞᱟᱜ ᱮᱢ ᱩᱛᱩᱠᱮᱫ ᱠᱚᱣᱟ,
ᱦᱩᱸ,
ᱛᱟᱦᱞᱮ ᱫᱚ ᱟᱹᱰᱤ ᱥᱤᱵᱤᱞ ᱟᱨᱦᱚᱸ ᱥᱤᱯᱤ ᱦᱚᱸ ᱟᱢᱲᱟ ᱥᱟᱞᱟᱜ ᱞᱮ ᱥᱤᱯᱤ ᱠᱚᱣᱟ ᱟᱹᱰᱤ ᱥᱤᱵᱤᱞ᱾
ᱚ ᱢᱟᱱᱮ ᱥᱤᱵᱤᱞ ᱦᱚᱸᱠᱚ ᱵᱩᱡᱷᱟᱹᱜᱼᱟ ᱦᱮᱸ ᱥᱮ?
ᱦᱳᱭ,
ᱚᱱᱜᱟ ᱟᱢᱲᱟ ᱠᱚ ᱥᱟᱞᱟᱜᱼᱟ ᱥᱤᱯᱤ ᱞᱮᱠᱚ ᱠᱷᱟᱱ ᱦᱮᱸ ᱵᱟᱝ?
ᱦᱳᱭ, ᱦᱳᱭ, ᱢᱮ ᱡᱚᱡᱚ ᱠᱚ ᱥᱟᱞᱟᱜ ᱫᱚ ᱵᱮᱥ ᱜᱮᱠᱚ ᱵᱩᱡᱷᱟᱹᱜᱼᱟ᱾
ᱚ ᱛᱟᱦᱞᱮ ᱟᱯᱮ ᱫᱤᱥᱚᱢ ᱥᱮᱫ ᱫᱚ ᱛᱟᱦᱚᱞᱮ ᱦᱟᱣ ᱫᱚ ᱦᱮᱱᱟᱜ ᱠᱚᱣᱟ ᱥᱮ ᱵᱟᱝ? ᱧᱮᱞ
ᱵᱟᱝᱟ ᱵᱟᱹᱧ ᱧᱮᱞ ᱟᱠᱟᱫ ᱠᱚᱣᱟ ᱪᱤᱞᱤ ᱠᱚ ᱢᱮᱛᱟ ᱠᱚᱣᱟ ᱦᱟᱣ ᱫᱚ,
ᱦᱟᱣ ᱫᱚ ᱦᱟᱸᱜ ᱩᱱᱠᱩ ᱫᱚ ᱢᱤᱫᱴᱮᱱ ᱡᱟᱦᱟᱱᱟᱜ ᱢᱤᱫᱴᱮᱱ ᱡᱩᱫᱤ ᱢᱚᱪᱟ ᱠᱚ ᱥᱟᱵ ᱠᱟᱱᱟ ᱥᱮ ᱩᱱᱠᱩ ᱡᱩᱫᱤᱢ ᱡᱚᱢ ᱠᱷᱟ ᱥᱮ ᱢᱚᱪᱟ ᱨᱮᱱᱟᱜ ᱥᱟᱛᱠᱚᱢ ᱢᱟᱱᱮ ᱢᱮᱴᱟᱣ ᱜᱚᱫᱽ ᱛᱟᱢᱟᱠᱚ ᱡᱟᱦᱟᱸ ᱫᱚ ᱯᱟᱞᱴᱟᱣ ᱜᱚᱫᱚᱜᱼᱟ ᱡᱟᱦᱟᱸ ᱫᱚ ᱢᱤᱫᱴᱮᱱ ᱚᱱᱟ ᱡᱚᱢ ᱠᱟᱛᱮᱫ ᱵᱷᱟᱜᱮ ᱵᱩᱡᱷᱟᱹᱜᱼᱟ ᱟᱨᱠᱤ ᱫᱟᱠᱟ ᱠᱚᱢ ᱡᱚᱢ ᱫᱟᱲᱮᱭᱟᱜᱼᱟ᱾ ᱡᱚᱡᱚ ᱧᱚᱜ ᱜᱮᱭᱟ ᱠᱚᱛᱚ ᱴᱚᱠ ᱧᱚᱜ ᱜᱮᱭᱟ ᱠᱚᱛᱚ ᱴᱚᱠ ᱡᱤᱱᱤᱥ ᱡᱚᱢ ᱠᱷᱟᱡ ᱫᱚ ᱡᱮᱢᱚᱱ ᱪᱮᱫ ᱞᱮᱠᱟ ᱵᱟᱝ ᱵᱩᱡᱷᱟᱜ-ᱟ᱾ ᱡᱩᱛᱜᱮ ᱟᱫᱚ ᱢᱤᱫᱴᱮᱱ ᱡᱤᱞ ᱠᱚ ᱡᱚᱢᱛᱮ ᱡᱚᱫᱤ ᱢᱚᱪᱟ ᱡᱩᱫᱤ ᱦᱮᱸ ᱡᱤᱞ ᱠᱚ ᱡᱚᱢ ᱠᱚ ᱛᱮ ᱡᱩᱫᱤ ᱢᱚᱪᱟ ᱡᱩᱫᱤ ᱥᱟᱵ ᱠᱟᱱ ᱛᱟᱢᱟ ᱛᱟᱦᱚᱞᱮ ᱚᱱᱟ ᱡᱚᱢ ᱞᱮᱠᱷᱟᱡ ᱫᱚ ᱵᱷᱟᱜᱮ ᱵᱩᱡᱷᱟᱹᱜᱼᱟ ᱟᱨᱠᱤ᱾
ᱚ,
ᱟᱫᱚ ᱵᱤᱨ ᱨᱮᱫᱚ, ᱢᱟᱱᱮ ᱦᱟᱣ ᱫᱚ ᱵᱤᱨ ᱨᱮᱠᱚ ᱛᱟᱦᱮᱸᱱᱟ ᱡᱟᱦᱟᱸ ᱫᱚ ᱥᱟᱨᱡᱚᱢ ᱫᱟᱨᱮ ᱨᱮᱠᱚ ᱛᱟᱦᱮᱱ ᱜᱮᱭᱟ ᱟᱹᱰᱤ ᱵᱚᱲᱚ ᱵᱚᱲᱚ ᱢᱤᱫᱴᱮᱱ ᱢᱤᱫᱴᱮᱱ ᱛᱩᱠᱟᱹᱨ ᱨᱮ ᱰᱷᱮᱨ ᱠᱟᱛᱮᱫ ᱜᱮᱠᱚ ᱛᱟᱦᱮᱱ ᱜᱮᱭᱟ ᱢᱚᱴᱟᱢᱩᱴᱤ ᱮᱫ ᱠᱤᱞᱳ ᱠᱟᱛᱮᱜ ᱠᱚ ᱛᱟᱦᱮᱱ ᱜᱮᱭᱟ ᱥᱮ ᱯᱟᱸᱥᱥᱚ ᱠᱟᱛᱮᱜ ᱦᱚᱸᱠᱚ ᱛᱟᱦᱮᱱ ᱜᱮᱭᱟ ᱾ ᱯᱟᱸᱥᱚ ᱠᱟᱛᱮᱜ ᱜᱮ ᱵᱮᱥᱤ ᱠᱚ ᱛᱟᱦᱮᱱ ᱜᱮᱭᱟ ᱮᱠᱤᱞᱳ ᱫᱚ ᱛᱩ ᱩᱱᱟᱹᱜ ᱫᱷᱟᱹᱨᱤᱡ ᱫᱚ ᱵᱟᱝ᱾ ᱟᱫᱚ ᱮᱠᱪᱩᱞᱤ ᱩᱱᱠᱩ ᱫᱚ ᱡᱚᱢ ᱨᱮᱠᱚ ᱵᱷᱟᱜᱮ ᱜᱮᱭᱟ ᱡᱮᱢᱚᱱ ᱮᱢᱱᱤ ᱛᱮ ᱵᱟᱢ ᱩᱱᱠᱩᱣᱟᱜ ᱡᱟᱦᱟᱸ ᱫᱚ ᱵᱤᱞᱤ ᱛᱟᱠᱚ ᱚᱱᱟ ᱠᱚ ᱡᱮᱢᱚᱱ, ᱦᱟᱹᱠᱳ ᱠᱚ ᱥᱟᱵ ᱨᱮ ᱦᱳᱭ ᱦᱟᱹᱠᱳ ᱠᱚ ᱥᱟᱵ ᱨᱮ ᱮ ᱜᱟᱱᱚᱜᱼᱟ ᱡᱟᱦᱟᱸ ᱫᱚ ᱤᱭᱟᱹ ᱩᱜ, ᱢᱮᱥᱟ ᱠᱟᱛᱮᱜ ᱦᱟᱹᱠᱩ ᱢᱟᱱᱮ ᱪᱟᱨ ᱡᱟᱦᱟᱸ ᱫᱚᱠᱚ ᱵᱟᱠᱚ ᱮᱢᱟ ᱠᱚᱣᱟ ᱾
ᱦᱮᱸ ᱦᱮᱸ ᱦᱮᱸ᱾
ᱦᱳᱭ᱾
ᱚ,
ᱦᱩᱸ,
ᱵᱟᱝ ᱡᱚᱢ ᱵᱟᱲᱟ ᱦᱳᱭ ᱠᱟᱱᱟ ᱛᱚ ᱡᱚᱢ ᱞᱟᱜᱟᱣ ᱦᱩᱭᱩᱜᱼᱟ ᱛᱚᱵᱮ᱾ ᱞᱟᱹᱭ ᱠᱮᱜ ᱛᱮ ᱛᱮ ᱮᱢ ᱵᱟᱲᱟᱭ ᱠᱮᱜᱧ᱾
ᱡᱚᱠᱷᱚᱱ ᱛᱟᱦᱞᱮ ᱱᱤᱡᱮ ᱦᱚ ᱛᱟᱦᱞᱮ ᱡᱚᱢ ᱦᱚᱪᱚ ᱢᱮ ᱦᱩᱭᱩᱜᱼᱟ ᱾ ᱦᱮᱡ ᱞᱮᱱᱠᱷᱟᱱ ᱦᱮᱸᱥᱮ ᱪᱮᱠᱟ ᱵᱩᱡᱷᱟᱹᱜᱼᱟ ᱢᱮᱱᱛᱮ᱾ ᱦᱟᱣ ᱨᱤᱫ ᱥᱮ ᱦᱟᱣ ᱤᱭᱟᱹ ᱪᱮᱠᱟ ᱠᱚ ᱵᱩᱡᱷᱟᱹᱜ-ᱟ ᱾
ᱦᱳᱭ᱾ ᱤᱧ ᱦᱚᱸ ᱛᱚᱵᱮᱤᱧ ᱡᱚᱢ
ᱥᱟᱹᱨᱤᱜᱮ ᱟᱯᱮ ᱥᱮᱫ ᱫᱚ ᱥᱟᱨᱡᱚᱢ ᱫᱟᱨᱮ ᱠᱚᱫᱚ ᱦᱮᱱᱟᱜ ᱟᱥ ᱥᱮ ᱵᱟᱝ?
ᱵᱟᱹᱱᱩᱜ ᱟᱞᱮ ᱥᱮᱱ ᱫᱚ ᱥᱟᱨᱡ